ᱦᱟᱞᱳ,
ᱦᱮᱞᱳ ᱦᱮᱸ
ᱜᱚᱝᱠᱮ ᱯᱷᱳᱱ ᱠᱚ ᱦᱟᱸᱜ ᱛᱷᱚᱲᱟ ᱥᱟᱭᱞᱮᱱᱴ ᱧᱚᱜ ᱠᱚᱛᱟᱞᱟᱝ ᱢᱮ ᱡᱮᱢᱚᱱ ᱯᱷᱳᱱ ᱠᱚ ᱦᱤᱡᱩᱜ ᱠᱷᱟᱭ ᱦᱟᱸᱜ ᱡᱮᱢᱚᱱ ᱡᱟᱦᱟᱱᱟᱜ ᱱᱚᱝᱠᱟ ᱰᱤᱥᱴᱟᱵ ᱵᱟᱝ ᱦᱩᱭᱩᱜ᱾
ᱦᱮᱸ ᱜᱚᱝᱠᱮ ᱦᱮᱸ,
ᱦᱮᱸ ᱥᱟᱭᱞᱮᱱᱴ ᱠᱟᱜ ᱢᱮ ᱥᱟᱰᱮᱜ ᱠᱟᱱ ᱛᱟᱢᱟ ᱦᱟᱜ ᱪᱮᱫ ᱠᱚᱪᱷᱚ᱾
ᱦᱮᱸ ᱥᱟᱰᱮ ᱠᱟᱱ ᱜᱮᱭᱟ ᱟᱫᱚ ᱵᱟᱹᱞᱤᱧ ᱥᱟᱭᱞᱮᱱᱴ ᱠᱟᱜ ᱼᱟ ᱵᱟᱹᱞᱤᱧ ᱟᱹᱞᱤᱧ, ᱥᱟᱭᱞᱮᱱᱴ ᱨᱮ ᱵᱟᱞᱤᱧ ᱫᱚᱦᱚᱭᱮᱫ ᱛᱟᱦᱮᱱᱟ᱾
ᱵᱟᱝ ᱠᱚᱞ ᱥᱚᱢᱚᱭ ᱥᱟᱭᱞᱮᱱᱴ ᱡᱟᱨᱩᱲ ᱜᱮᱭᱟ ᱚᱠᱚᱭᱪᱚ ᱴᱷᱟᱝ ᱴᱷᱩᱝ ᱠᱚ ᱠᱚᱞᱟᱦᱟᱜ ᱟᱨ ᱠᱟᱷᱟᱭᱡ ᱡᱮᱢᱚᱱ ᱠᱚᱞ ᱨᱮ ᱰᱤᱥᱴᱟᱵ ᱵᱟᱝ ᱦᱩᱭᱩᱜ᱾ ᱟᱫᱚ ᱦᱟᱸᱜ ᱜᱚᱞᱯᱚ ᱵᱟᱲᱟ ᱠᱟᱛᱮᱜ, ᱚᱱᱠᱟ ᱡᱟᱹᱨᱩᱨᱚᱛ ᱯᱟᱲᱟᱜ ᱠᱷᱟᱱ ᱦᱟᱸᱜ ᱠᱚᱞ ᱠᱟᱛᱮ ᱨᱩᱣᱟᱹᱲ ᱠᱟᱛᱮ ᱠᱚᱞ ᱨᱩᱣᱟᱹᱲ ᱠᱟᱛᱮ ᱦᱟᱸᱜ ᱩᱱᱠᱩ ᱜᱟᱞᱢᱟᱨᱟᱣ ᱠᱚ ᱦᱩᱭᱩᱜᱼᱟ᱾ ᱚᱱᱟᱨᱮ ᱡᱟᱦᱟᱱ ᱤᱭᱟᱹ ᱵᱟᱹᱱᱩᱜᱼᱟ ᱦᱩᱸ᱾ ᱟᱫᱚ ᱦᱮᱸᱢᱟ ᱟᱫᱚ ᱥᱮᱟᱭᱞᱮᱱᱴ ᱠᱟᱜ ᱵᱮᱱ ᱦᱟᱸᱜ ᱯᱷᱤᱨ ᱜᱟᱞᱢᱟᱨᱟᱜ, ᱯᱷᱤᱨ ᱜᱟᱞᱢᱟᱨᱟᱣ ᱟᱞᱟᱝ ᱥᱩᱨᱩᱭᱟ ᱦᱟᱸᱜ ᱟᱞᱟᱝᱟᱜ ᱚᱠᱟᱴᱟᱜ ᱢᱮᱱᱟᱜ ᱟᱠᱟᱫᱟ᱾
ᱦᱮᱸ, ᱢᱟ ᱛᱚᱵᱮ ᱱᱤᱛᱚᱜ ᱟᱵᱮᱱ ᱜᱮ ᱞᱟᱹᱭ ᱞᱟᱹᱭᱵᱮᱱ᱾
ᱦᱮᱸ ᱟᱫᱚ ᱟᱵᱮᱱ ᱥᱟᱸᱣ ᱜᱟᱞᱢᱟᱨᱟᱣ ᱠᱟᱛᱮ ᱮᱱᱟᱱ ᱟᱹᱰᱤ ᱨᱟᱹᱥᱠᱟᱹ ᱞᱤᱧ ᱵᱩᱡᱷᱟᱹᱣ ᱠᱮᱫᱟ ᱡᱮ ᱟᱵᱮᱱ ᱵᱮᱱ ᱵᱤᱡᱱᱮᱥ ᱮᱫᱟ ᱢᱮᱱ ᱠᱟᱛᱮᱫ ᱫᱚ ᱚᱱᱟ, ᱚᱠᱟᱢ ᱢᱮᱱ ᱠᱮᱫᱟ ᱟᱹᱞᱩ ᱥᱮ ᱵᱮᱸᱜᱟᱲ ᱥᱮ ᱵᱷᱤᱱᱰᱤ ᱦᱚᱸ ᱚᱠᱟᱴᱟᱜ, ᱟᱹᱷᱨᱤᱧ ᱫᱟ ᱦᱟᱸᱜ ᱟᱪᱪᱷᱟ ᱵᱮᱸᱜᱟᱲ ᱦᱮᱸ, ᱟᱪᱪᱷᱟ ᱵᱮᱸᱜᱟᱲ ᱢᱟᱹᱨᱤᱪ ᱵᱤᱞᱟᱹᱛᱤ ᱢᱮᱱ ᱠᱟᱛᱮ ᱫᱚ ᱴᱟᱢᱟᱴᱳᱞ᱾
ᱦᱮᱸ ᱦᱮᱸ ᱴᱟᱢᱟᱴᱳᱨ᱾
ᱟᱪᱪᱷᱟ ᱚᱱᱟ ᱫᱚ ᱦᱟᱸᱜ ᱟᱞᱮ ᱥᱮᱫ ᱫᱚ ᱴᱟᱢᱟᱴᱳᱨ ᱠᱚ ᱢᱮᱛᱟᱜᱼᱟ ᱥᱮ ᱴᱟᱢᱟᱴᱳᱞ ᱦᱚᱸᱠᱚ ᱢᱮᱛᱟᱜᱼᱟ ᱥᱮ ᱠᱩᱲᱪᱟᱹ ᱦᱚᱸᱠᱚ ᱢᱮᱛᱟᱜᱼᱟ᱾ ᱟᱫᱚ ᱟᱭᱢᱟ ᱨᱚᱠᱚᱢ ᱛᱮᱢ ᱢᱮᱱ ᱫᱟᱲᱮᱭᱟᱜᱼᱟ ᱟᱫᱚ ᱵᱤᱞᱟᱹᱛᱤ᱾ ᱱᱚᱛᱮᱫᱚ ᱥᱩᱨᱩ ᱥᱩᱨᱩ ᱨᱮ ᱫᱚ ᱵᱟᱞᱤᱧ ᱵᱩᱡᱷᱟᱹᱣᱮᱫ ᱜᱟᱞᱢᱟᱨᱟᱣ ᱡᱟᱦᱟᱸ ᱥᱚᱸᱜᱮ ᱦᱩᱭᱩᱜ ᱠᱟᱱ ᱛᱟᱦᱮᱸᱱᱟ ᱛᱚᱠᱚ ᱢᱮᱱᱮᱫ ᱛᱟᱦᱮᱱᱟ ᱵᱤᱞᱟᱹᱛᱤ, ᱪᱟᱥ ᱦᱩᱭᱩᱜᱼᱟ ᱦᱟᱱᱟ ᱪᱟᱥ ᱦᱩᱭᱩᱜᱼᱟ ᱵᱤᱞᱟᱹᱛᱤ ᱫᱚ ᱪᱮᱫ ᱠᱚ ᱢᱮᱛᱟᱜᱼᱟ᱾ ᱟᱫᱚ ᱮᱱᱦᱚᱞᱤᱧ ᱵᱩᱡᱷᱟᱹᱣ ᱧᱟᱢᱮᱫ ᱛᱟᱦᱮᱱᱟ ᱴᱟᱢᱟᱴᱩᱞ ᱴᱟᱢᱟᱴᱩᱞ ᱜᱮ ᱵᱚᱞᱮ ᱴᱟᱢᱟᱴᱩᱞ ᱜᱮ ᱟᱞᱮᱫ ᱫᱚ ᱠᱚ ᱢᱮᱛᱼᱟ ᱡᱟᱹᱥᱛᱤ ᱫᱚ᱾ ᱮᱥᱮ ᱫᱚ ᱵᱚᱞᱮ ᱦᱚᱲ ᱛᱮᱫᱚ ᱦᱟᱜ᱾ ᱟᱫᱚ ᱟᱨ ᱛᱚᱵᱮ ᱪᱮᱫᱠᱟ ᱵᱮᱱ ᱟᱹᱠᱷᱨᱤᱧ ᱵᱟᱲᱟ ᱠᱮᱫᱮᱜᱼᱟ ᱪᱮᱫ ᱞᱮᱠᱟ ᱫᱚᱨ ᱠᱚ ᱯᱟᱲᱟᱣ ᱵᱟᱲᱟᱭᱟ, ᱱᱟ ᱡᱟᱦᱟᱸ ᱵᱟᱱᱟᱨ ᱨᱮᱭᱟᱜ ᱥᱮ ᱡᱚᱛᱚ ᱨᱮᱭᱟᱜ᱾
ᱡᱚᱛᱚ ᱨᱮᱱᱟᱜ ᱵᱤᱞᱟᱹᱛᱤ ᱨᱮᱱᱟᱜ ᱫᱚ, ᱥᱟᱴ ᱴᱟᱠᱟ ᱥᱟᱴ ᱴᱟᱠᱟ ᱠᱤᱞᱳ ᱞᱤᱧ ᱟᱠᱷ ᱟᱹᱠᱷᱨᱤᱧ ᱠᱮᱜᱼᱟ ᱟᱨ ᱵᱮᱸᱜᱟᱲ ᱫᱚ ᱫᱚᱞᱤᱧ ᱟᱹᱷᱨᱤᱧ ᱠᱮᱜᱼᱟ, ᱯᱟᱪᱤᱥ ᱴᱟᱠᱟ ᱠᱤᱞᱳ ᱟᱨ ᱱᱚᱣᱟ, ᱢᱟᱹᱨᱤᱪ ᱫᱚ ᱮ ᱟᱥᱤ ᱴᱟᱠᱟ ᱠᱤᱞᱳ,
ᱟᱪᱪᱷᱟ ᱟᱹᱰᱤ ᱫᱚᱨ ᱜᱮᱵᱮᱱ ᱟᱹᱠᱷᱨᱤᱧ ᱠᱮᱜᱼᱟ ᱟᱫᱚ ᱟᱞᱮᱥᱮᱫ ᱡᱚᱠᱷᱚᱱᱮᱢ ᱧᱮᱞᱮᱫ ᱛᱷᱚᱲᱟ ᱜᱟᱱ ᱥᱚᱥᱛᱟ᱾ ᱛᱟ ᱧᱚᱜ ᱜᱤᱧ ᱟᱹᱭᱠᱟᱹᱣ ᱠᱮᱫᱟ ᱟᱞᱮ ᱥᱮᱫ ᱫᱚ ᱮᱱᱛᱮ ᱢᱤᱫ ᱫᱚᱢ ᱵᱟᱡᱟᱨᱤᱧ ᱪᱟᱞᱟᱣ ᱞᱮᱱᱟ ᱤᱧ ᱦᱚᱧ ᱫᱤᱥᱟᱹᱭᱮᱫᱟ᱾ ᱛᱚ ᱩᱱ ᱥᱚᱢᱚᱭ ᱫᱚ ᱦᱟᱸᱜ ᱤᱧᱫᱩᱧ ᱠᱩᱞᱤ ᱵᱟᱲᱟ ᱞᱮᱫ ᱠᱚᱣᱟ ᱛᱚ ᱵᱮᱸᱜᱟᱲ ᱛᱟᱦᱮᱸ ᱠᱟᱱᱟ ᱵᱤᱥ ᱴᱟᱠᱟ ᱠᱤᱞᱳ, ᱟᱨ ᱴᱟᱢᱟᱴᱳᱞ ᱫᱚ ᱯᱟᱥᱮᱡ ᱥᱟᱴ ᱴᱟᱠᱟ ᱛᱟᱦᱮᱸ ᱠᱟᱱᱟ ᱚᱱᱠᱟ ᱜᱤᱧ ᱫᱤᱥᱟᱹᱭᱮᱫᱟ᱾ ᱟᱨ ᱢᱟᱹᱨᱤᱪ ᱡᱚᱠᱷᱚᱱᱮᱢ ᱞᱟᱹᱭᱟ ᱛᱚ ᱚᱱᱟ ᱫᱚ ᱫᱚᱥ ᱴᱟᱠᱟ ᱨᱮᱭᱟᱜ ᱵᱟᱢ, ᱫᱚ ᱛᱤᱱᱟᱹᱜ ᱛᱟᱦᱮᱸ ᱠᱟᱱᱟ ᱮᱠᱥᱚ ᱥᱮ ᱛᱤᱱᱟᱹᱜ ᱠᱚ ᱮᱢᱚᱜ ᱠᱟᱱ ᱛᱟᱦᱮᱱᱟ᱾ ᱠᱟ ᱢᱚᱛᱞᱚᱵ ᱯᱚᱪᱟᱥ ᱴᱟᱠᱟ ᱮᱠᱥᱚ ᱴᱟᱠᱟ ᱥᱚ ᱮᱠᱥᱚ ᱴᱟᱠᱟ ᱠᱮᱡᱤ ᱛᱟᱦᱮᱸ ᱠᱟᱱᱟ ᱢᱟᱹᱨᱤᱪ ᱵᱮᱨᱮᱞ ᱢᱟᱹᱨᱤᱪ᱾
ᱦᱚᱸ,
ᱚᱱᱠᱟᱹᱧ ᱫᱤᱥᱟᱹᱭᱟ ᱟᱫᱚ, ᱩᱱ ᱥᱚᱢᱚᱭ ᱨᱮᱭᱟᱜ ᱠᱟᱛᱷᱟ ᱦᱩᱭᱱᱟ ᱢᱤᱫ ᱥᱚᱯᱛᱟᱦ ᱜᱟᱱ ᱜᱮ ᱦᱩᱭ ᱠᱟᱱᱟ ᱟᱹᱰᱤ ᱫᱤᱱ ᱫᱚ ᱵᱟᱝ ᱦᱩᱭ ᱠᱟᱱᱟ᱾ ᱟᱪᱪᱷᱟ, ᱟᱹᱰᱤ ᱱᱟᱯᱟᱭ ᱛᱚᱵᱮ ᱟᱯᱮ ᱥᱮᱫ ᱫᱚ ᱛᱚᱵᱮ ᱦᱚᱲ ᱜᱮ ᱡᱟᱹᱥᱛᱤ ᱫᱚ ᱚᱱᱠᱟ ᱠᱚ ᱟᱹᱠᱷᱤᱧ ᱵᱟᱲᱟᱭ ᱜᱮ ᱥᱮ ᱵᱚᱞᱮ ᱟᱵᱮᱱ ᱜᱮ ᱢᱮᱱᱟᱜ ᱵᱮᱱᱟ ᱡᱮ ᱟᱵᱮᱱ ᱵᱮᱱ, ᱟᱹᱠᱷᱨᱤᱧ ᱵᱟᱲᱟᱭ ᱡᱟᱹᱥᱛᱤ᱾
ᱡᱚᱛᱚ ᱠᱚᱜᱮ ᱡᱮᱛᱱᱟ ᱡᱮᱛᱱᱟᱜ ᱜᱮ ᱚᱸᱰᱮ ᱠᱚ ᱥᱮᱴᱮᱨ ᱠᱚᱜᱼᱟ ᱟᱹᱜᱩ ᱠᱟᱛᱮᱫ ᱠᱚ ᱥᱮᱴᱮᱨ ᱠᱟᱜᱼᱟ᱾ ᱩᱱᱠᱩ ᱠᱚ ᱥᱟᱱᱟᱢ ᱤᱱᱠᱟᱹ ᱢᱤᱫ ᱜᱮᱞᱮ ᱟᱠᱷᱨᱤᱧᱟ᱾
ᱟᱫᱚ ᱮᱠᱮᱱ ᱦᱚᱲ ᱜᱮᱠᱚ ᱛᱟᱦᱮᱸᱱᱟ ᱥᱮ ᱵᱚᱞᱮ ᱩᱱᱠᱩ ᱪᱷᱟᱹᱛᱤᱠ ᱠᱚ ᱥᱮᱢ ᱢᱮᱱ ᱠᱮᱭᱟ ᱵᱚᱞᱮ ᱫᱤᱠᱩ ᱠᱚ ᱡᱟᱹᱥᱛᱤ ᱠᱚ ᱛᱟᱦᱮᱸᱱᱟ
ᱫᱤᱠᱩ ᱠᱚᱦᱚᱸ ᱠᱚ ᱛᱟᱦᱮᱱᱟ ᱫᱤᱠᱩ ᱠᱚᱜᱮ ᱡᱟᱹᱥᱛᱤ ᱫᱚᱠᱚ ᱛᱟᱦᱮᱸᱱ ᱠᱟᱱᱟ ᱛᱚ ᱫᱤᱠᱩ ᱠᱚᱫᱚ, ᱫᱤᱠᱩ ᱠᱚ ᱥᱟᱱᱟᱢ ᱠᱚ ᱟᱨ ᱢᱤᱫ ᱢᱤᱫ ᱜᱮᱞᱮ ᱯᱟᱭᱞᱮ ᱨᱮᱜᱮᱞᱮ, ᱤᱭᱟᱹ ᱠᱟᱜ ᱠᱟᱱᱟ ᱨᱚᱯᱚᱲ ᱠᱚᱜ ᱠᱟᱱᱟᱞᱮ ᱠᱤ ᱱᱤᱭᱟᱹ ᱜᱮ ᱱᱤᱱᱟᱹᱜ ᱱᱤᱱ ᱱᱤᱱᱟᱹᱜ ᱫᱚᱨ ᱛᱮᱵᱚᱱ ᱟᱹᱠᱷᱨᱤᱧᱟ,
ᱟᱪᱪᱷᱟ ᱛᱚ ᱟᱵᱮᱱ ᱫᱚ ᱟᱭᱢᱟ ᱫᱤᱱ ᱠᱷᱚᱱ ᱜᱮ ᱱᱚᱝᱠᱟ ᱵᱮᱱ ᱵᱤᱡᱽᱱᱮᱥ ᱫᱟ ᱥᱮ ᱵᱚᱞᱮ ᱦᱚᱞᱟ ᱢᱟᱫᱮᱨ ᱠᱷᱚᱱ ᱥᱮ ᱛᱤᱦᱤᱧ ᱠᱷᱚᱡ ᱜᱮ,
ᱟᱭᱢᱟ ᱫᱤᱱ ᱠᱷᱚᱱᱟᱜ ᱜᱮ ᱦᱩᱭᱮᱱ ᱛᱟᱹᱞᱤᱧᱟ ᱵᱟᱨ ᱵᱚᱪᱷᱚᱨ,
ᱟᱪᱪᱷᱟ ᱟᱹᱰᱤ ᱱᱟᱯᱟᱭ ᱠᱟᱛᱷᱟ ᱱᱚᱣᱟ ᱢᱟ ᱟᱫᱚ ᱟᱵᱮᱱ ᱜᱮᱵᱮᱱ ᱪᱟᱥᱟ ᱟᱵᱮᱱ ᱫᱚ ᱥᱮ ᱵᱟᱝ,
ᱦᱮᱸ ᱟᱹᱞᱤᱧ ᱜᱮᱞᱤᱧ ᱪᱟᱥᱟ,
ᱟᱪᱪᱷᱟ ᱚᱱᱟ ᱫᱚ ᱟᱹᱰᱤ ᱱᱟᱯᱟᱭ ᱜᱮᱭᱟ, ᱚᱱᱟ ᱨᱮᱭᱟᱜ ᱪᱟᱥ ᱫᱚ
ᱟᱹᱞᱤᱧ ᱜᱮᱞᱤᱧ ᱟᱹᱞᱤᱧ ᱜᱮᱞᱤᱧ ᱪᱟᱥᱟ ᱟᱹᱞᱤᱧ ᱜᱮᱞᱤᱧ ᱟᱹᱠᱷᱨᱤᱧᱟ,
ᱟᱪᱪᱷᱟ ᱟᱹᱰᱤ ᱱᱟᱯᱟᱭ ᱱᱚᱣᱟ ᱢᱟ ᱟᱹᱰᱤ ᱱᱟᱯᱟᱭ ᱠᱟᱛᱷᱟᱢ ᱞᱟᱹᱭ ᱠᱮᱜᱼᱟ, ᱟᱫᱚ ᱱᱚᱣᱟ ᱦᱚᱸ ᱴᱷᱤᱠ ᱜᱮᱭᱟ,
ᱦᱮᱸ ᱟᱫᱚ, ᱜᱚᱜᱚ ᱵᱟᱵᱟ ᱛᱟᱠᱚ ᱫᱚ ᱵᱟᱠᱚ ᱫᱟᱲᱮᱭᱟᱜ ᱠᱟᱱᱟ ᱥᱮ ᱛᱚ, ᱟᱹᱞᱤᱧ ᱜᱮ ᱥᱟᱱᱟᱢ ᱨᱚᱠᱚᱢ ᱦᱩᱭᱩᱜ ᱠᱟᱱ ᱛᱟᱹᱞᱤᱧᱟ ᱢᱟᱨᱟᱝ ᱦᱚᱲᱜᱮ ᱟᱫᱚ, ᱥᱟᱱᱟᱢ ᱠᱷᱩᱱᱴᱤᱜ ᱫᱚ ᱢᱟᱨᱟᱝ ᱦᱚᱲ ᱴᱷᱮᱱ ᱜᱮ ᱛᱟᱦᱮᱸᱱ ᱠᱟᱱᱟ ᱥᱮ, ᱛᱚ ᱚᱱᱟ ᱪᱟᱞᱛᱮ ᱫᱚ ᱥᱟᱱᱟᱢ ᱠᱷᱩᱱᱴᱤᱜ ᱠᱚ ᱟᱹᱞᱤᱧ ᱜᱮᱠᱚ ᱛᱚᱞ ᱩᱨᱤᱡ ᱟᱠᱟᱫ ᱞᱤᱧᱟᱹ
ᱚᱱᱠᱟ ᱠᱟᱱ ᱜᱮᱭᱟ ᱟᱨ ᱱᱚᱣᱟ ᱜᱚᱴᱟ ᱜᱮᱞᱤᱧ ᱧᱮᱞ ᱟᱠᱟᱫᱼᱟ ᱡᱮ ᱡᱟᱦᱟᱸ ᱛᱤ ᱨᱮᱜᱮ ᱡᱟᱦᱟᱸᱭᱟᱜ ᱜᱷᱟᱨᱚᱸᱡᱽ ᱨᱮᱜᱮ ᱧᱮᱞ ᱢᱮ ᱡᱩᱫᱤ, ᱵᱟᱨᱭᱟ ᱠᱚᱲᱟ ᱥᱮ ᱯᱮᱭᱟ ᱠᱚᱲᱟ ᱥᱮ ᱡᱟᱦᱟᱸ ᱛᱤᱱᱟᱹᱜ ᱜᱮ ᱠᱚᱲᱟ ᱠᱚ ᱛᱟᱦᱮᱱᱟ ᱥᱮ ᱠᱩᱲᱤ ᱦᱚᱸ ᱠᱚ ᱛᱟᱦᱮᱱᱟ, ᱛᱚ ᱡᱚᱛᱚ ᱠᱷᱚᱡ ᱡᱟᱹᱥᱛᱤ ᱠᱚ ᱢᱮᱱᱟ, ᱠᱟᱹᱢᱤ ᱫᱚ ᱥᱮ ᱢᱮᱱ ᱠᱮᱭᱟ ᱩᱱᱤ ᱵᱩᱡᱷᱟᱹᱣᱟᱱ ᱦᱚᱲ ᱫᱚ ᱞᱟᱹᱴᱩᱭᱤᱡ ᱠᱚᱲᱟ ᱜᱮ ᱛᱟᱦᱮᱸᱱᱟ ᱥᱮ ᱞᱟᱹᱴᱩᱭᱤᱡ ᱠᱩᱲᱤ ᱜᱮ ᱛᱟᱦᱮᱸᱱᱟ᱾ ᱱᱚᱣᱟ ᱟᱹᱰᱤ ᱡᱟᱹᱥᱛᱤᱞᱤᱧ ᱧᱮᱞ ᱠᱟᱜ ᱡᱟᱦᱟᱸᱭᱟᱜ ᱜᱷᱟᱨᱚᱸᱡᱽ ᱨᱮᱜᱮ,
ᱦᱮᱸ
ᱟᱫᱚ ᱚᱱᱠᱟ ᱠᱟᱱ ᱜᱮᱭᱟ ᱟᱨ ᱠᱟᱹᱢᱤ ᱦᱚᱸ ᱞᱟᱹᱠᱛᱤ ᱜᱮᱭᱟ ᱚᱱᱮ ᱠᱚ ᱢᱮᱱᱟ, ᱟᱨ ᱛᱤᱱᱟᱹᱜ ᱮᱢ ᱠᱟᱹᱢᱤ ᱤᱫᱤᱭᱟ ᱚᱱᱟᱜ ᱜᱮᱢ ᱵᱩᱡᱷᱟᱹᱣ ᱤᱫᱤᱭᱟ ᱛᱟᱭᱚᱢ ᱛᱮ ᱡᱚᱠᱷᱚᱱ ᱜᱚᱜᱚ ᱵᱟᱵᱟᱭ, ᱵᱟᱠᱤᱱ ᱛᱟᱸᱦᱮᱱ ᱥᱚᱢᱚᱭ ᱟᱢ ᱢᱚᱸᱡᱽ ᱱᱟᱯᱟᱭ ᱛᱮᱢ ᱟᱹᱥᱩᱞ ᱫᱟᱲᱮᱭᱟᱜᱼᱟ ᱱᱚᱜᱼᱚ ᱱᱚᱣᱟ ᱜᱮ ᱤᱧ ᱫᱚᱧ ᱢᱮᱱ ᱦᱚᱪᱚᱭᱮᱫᱟ ᱟᱪᱪᱷᱟ ᱟᱵᱮᱱᱟᱜ, ᱚᱱᱟ ᱥᱚᱢᱚᱭ ᱨᱮ ᱚᱱᱠᱟ ᱵᱟᱝ ᱦᱩᱭ ᱟᱠᱟᱱᱟ ᱡᱟᱦᱟᱸᱭ ᱦᱚᱲ ᱮ ᱦᱮᱡ ᱮᱱᱟ ᱟᱨᱮ ᱢᱮᱱ ᱠᱮᱫᱟ ᱱᱤᱛᱚᱜ ᱯᱩᱭᱥᱟ ᱵᱟᱹᱱᱩᱜᱼᱟ ᱛᱟᱭᱱᱚᱢ ᱛᱮᱧ ᱮᱢᱟᱢᱟ ᱚᱱᱠᱟ ᱵᱟᱝ ᱦᱩᱭ ᱵᱟᱲᱟᱣ ᱟᱠᱟᱱᱟ
ᱦᱩᱭ ᱵᱟᱲᱟᱣ ᱟᱠᱟᱱ ᱜᱮ ᱛᱟᱞᱤᱧᱟ,
ᱟᱪᱪᱷᱟ ᱟᱫᱚᱵᱮᱱ ᱤᱱᱠᱟ ᱫᱚᱵᱮᱱ ᱮᱢ ᱵᱟᱲᱟ ᱟᱠᱟᱫ ᱠᱚ ᱜᱮᱭᱟ
ᱟᱹᱞᱤᱧ ᱫᱚᱞᱤᱧ ᱮᱢ ᱟᱠᱟᱫ ᱠᱚᱜᱮᱭᱟ ᱟᱹᱞᱤᱧ ᱫᱚ ᱟᱹᱞᱤᱧ ᱫᱚᱞᱤᱧ, ᱮᱢ ᱠᱟᱫ ᱠᱚᱣᱟ ᱯᱟᱨ ᱟᱠᱚ ᱫᱚᱥᱮ ᱥᱮᱱ ᱠᱟᱛᱮᱫ ᱠᱚᱭᱮᱫ ᱠᱚ ᱛᱟᱦᱮᱛ ᱞᱤᱧ ᱥᱮ, ᱛᱚ ᱵᱟᱝᱠᱚ ᱮᱢ ᱦᱚᱛ ᱟᱞᱤᱧ ᱠᱟᱱ ᱛᱟᱦᱮᱸᱱᱟ ᱩᱱ ᱠᱷᱚᱱᱟᱜ ᱜᱮ ᱟᱹᱞᱤᱧ ᱞᱤᱧ ᱢᱚᱱᱮ ᱨᱮᱞᱤᱧ ᱵᱷᱟᱹᱵᱤ ᱠᱮᱼᱟ ᱠᱤ ᱱᱚᱝᱠᱟ, ᱛᱮᱫᱚ ᱚᱲᱟᱜ ᱫᱩᱣᱟᱹᱨ ᱫᱚ ᱜᱷᱟᱨᱚᱸᱡᱽ ᱫᱚ ᱵᱟᱝ ᱪᱟᱞᱟᱜ ᱛᱟᱹᱞᱤᱧᱟ, ᱩᱨᱜᱮ ᱟᱹᱞᱤᱧ ᱫᱚ ᱚᱸᱰᱮ ᱠᱩᱧ ᱛᱟᱭ ᱢᱮᱱᱟᱜ ᱛᱟᱹᱞᱤᱧᱟ ᱠᱩᱧ ᱜᱮᱞᱤᱧ, ᱨᱤᱯᱮᱭᱟᱨᱤᱝ ᱠᱮᱫᱟ ᱥᱟᱯᱷᱟ ᱵᱟᱲᱟ ᱠᱮᱫᱟᱞᱤᱧ ᱟᱨ ᱮᱥ- ᱤᱛᱟᱹ ᱠᱚᱞᱤᱧ ᱧᱩᱨ ᱵᱟᱲᱟ ᱠᱟᱛᱮᱫ ᱵᱮᱲ ᱮᱥᱮᱫ ᱠᱮᱫᱟ ᱟᱞᱤᱧ ᱮᱥᱮᱫ ᱠᱟᱛᱮ ᱞᱤᱧ ᱟᱵᱟᱫ ᱞᱤᱧ ᱫᱷᱩᱨᱟᱹᱣ ᱮᱱᱟ ᱟᱵᱟᱫᱽ ᱫᱷᱩᱨᱟᱹᱣ ᱠᱟᱛᱮ ᱚᱱᱟᱜᱮ ᱟᱫᱚ ᱠᱟᱹᱴᱤᱡ ᱠᱟᱹᱴᱤᱡ ᱛᱮ ᱠᱟᱹᱴᱤᱡ ᱠᱟᱹᱴᱤᱡ ᱛᱮᱞᱤᱧ ᱞᱟᱹᱴᱩ ᱤᱫᱤ ᱠᱮᱫᱮᱜᱼᱟ,
ᱟᱪᱪᱷᱟ ᱟᱹᱰᱤ ᱱᱟᱯᱟᱭ ᱟᱫᱚ ᱚᱱᱮ ᱵᱮᱱ ᱞᱟᱹᱭ ᱠᱮᱫᱟ ᱠᱩᱧ ᱠᱚ ᱢᱮᱱᱟᱜ ᱛᱟᱵᱮᱱᱟ ᱚᱱᱟ ᱫᱚ,
ᱦᱮᱸ ᱢᱮᱱᱟᱜ ᱠᱚᱣᱟ ᱟᱹᱞᱤᱧ ᱨᱮᱱ ᱢᱤᱥᱨᱟ ᱢᱮᱱᱟᱭ ᱛᱟᱞᱤᱧᱟ ᱟᱨ, ᱦᱮᱸ ᱢᱤᱫᱴᱮᱜ ᱠᱟᱹᱴᱤᱡ ᱵᱟᱹᱵᱩ ᱢᱮᱱᱟᱭ ᱛᱟᱞᱤᱧᱟ ᱛᱚ, ᱩᱱᱠᱩ ᱠᱚ ᱯᱟᱲᱦᱟᱣ ᱞᱟ ᱯᱚᱭᱥᱟ ᱠᱚ ᱵᱟᱝ ᱠᱩᱲᱟᱹᱜ ᱠᱟᱱ ᱛᱟᱹᱟᱞᱤᱧ ᱛᱟᱦᱮᱸᱱᱟ ᱛᱚ ᱟᱹᱞᱤᱧ ᱞᱤᱧ ᱯᱟᱲᱦᱟᱣᱱᱟ ᱚᱱᱛᱮ ᱚᱱᱛᱮ, ᱯᱚᱭᱥᱟ ᱯᱟᱥᱮᱫ ᱜᱚᱜᱚ ᱛᱟᱹᱠᱤᱱ ᱵᱟᱵᱟ ᱛᱟᱹᱠᱤᱱ ᱟᱹᱞᱤᱧ ᱥᱮᱫ ᱠᱤᱱ ᱠᱷᱚᱨᱪᱟ ᱠᱮᱫᱟ ᱛᱚ ᱟᱞᱤᱧ ᱥᱮᱫ ᱠᱮ ᱯᱚᱨᱮ ᱫᱚ ᱠᱟᱹᱴᱤᱡ ᱠᱤᱱ ᱟᱹᱞᱤᱧ ᱨᱮᱱ ᱵᱚᱭᱦᱟ ᱢᱮᱱᱟᱜ ᱠᱤᱱᱟ, ᱩᱱᱠᱤᱱ ᱥᱮᱫ ᱫᱚ ᱵᱟᱹᱠᱤᱱ ᱩᱱᱟᱹᱜ ᱠᱷᱟᱨᱪᱟ ᱫᱟᱲᱮᱭᱟᱫᱟ ᱛᱚ ᱩᱱᱫᱚ ᱟᱹᱞᱤᱧ ᱫᱚ ᱩᱱᱠᱤᱱ ᱯᱟᱲᱦᱟᱣ ᱞᱟ ᱵᱤᱡᱽᱱᱮᱥ ᱞᱤᱧ ᱥᱟᱵ ᱠᱮᱫᱟᱭᱟ᱾
ᱟᱪᱪᱷᱟ ᱟᱹᱰᱤ ᱱᱟᱯᱟᱭ ᱠᱟᱛᱷᱟᱢ ᱞᱟᱹᱭ ᱠᱮᱜᱼᱟ ᱡᱮ ᱯᱟᱲᱦᱟᱣ ᱚᱱᱟ ᱠᱚ ᱟᱹᱰᱤ ᱡᱟᱹᱥᱛᱤ ᱞᱟᱹᱠᱛᱤ ᱜᱮᱭᱟ᱾ ᱟᱨ ᱚᱠᱟᱢ ᱞᱟᱹᱭ ᱠᱮᱫᱟ ᱢᱤᱥᱨᱟᱧ ᱠᱚ ᱥᱮ ᱵᱚᱭᱦᱟ ᱠᱚ ᱢᱮᱱᱟᱜ ᱠᱚᱣᱟ ᱛᱚ ᱩᱱᱠᱩ ᱦᱚᱸ ᱡᱚᱠᱷᱚᱱ ᱵᱟᱢ ᱯᱟᱲᱦᱟᱣ ᱦᱚᱪᱚᱭᱟ ᱛᱟᱭᱱᱚᱢ ᱫᱟᱨᱟᱢ ᱠᱚ ᱢᱮᱱᱟᱜᱼᱟ ᱟᱡ ᱫᱚᱭ ᱯᱟᱲᱦᱟᱣ ᱮᱱᱟ ᱟᱞᱮᱫᱚ ᱱᱚᱜᱼᱚᱭ ᱤᱱᱠᱟᱹ ᱜᱮ ᱢᱮᱱᱟᱜ ᱞᱮᱭᱟ ᱛᱚ ᱚᱱᱟᱠᱚ ᱨᱚᱲ ᱫᱟᱲᱮᱭᱟᱜᱼᱟ᱾ ᱛᱚ ᱱᱚᱜᱼ ᱱᱚᱣᱟ ᱟᱵᱚ ᱥᱚᱢᱟᱡ ᱨᱮ ᱛᱚ ᱦᱚᱸᱱᱣᱟ ᱢᱮᱱᱟᱜ ᱟᱠᱟᱫᱟ ᱟᱨ ᱚᱱᱮ ᱤᱧ ᱫᱩᱧ ᱢᱮᱱᱟ ᱡᱮ ᱱᱚᱣᱟ ᱜᱮ ᱯᱟᱲᱦᱟᱣ ᱫᱚ ᱟᱹᱰᱤ ᱞᱟᱹᱠᱛᱤ ᱜᱮᱭᱟ᱾ ᱠᱷᱚᱱᱟᱜ ᱯᱟᱲᱦᱟᱣ ᱛᱚ ᱟᱢ ᱨᱮᱱ ᱛᱤᱱᱟᱹᱜ ᱢᱮᱱᱟᱜ ᱠᱚᱶᱟ ᱵᱚᱞᱮ ᱨᱤᱞᱮᱥᱚᱱ ᱨᱮ ᱛᱤᱱᱟᱹᱜ ᱢᱮᱱᱟᱜ ᱠᱚᱣᱟ ᱟᱢᱨᱮ ᱢᱤᱥᱨᱟ ᱠᱚ ᱥᱮ ᱟᱢᱨᱮᱱ ᱜᱤᱫᱽᱨᱟᱹ ᱡᱚᱠᱷᱚᱱ ᱠᱚ ᱦᱩᱭᱩᱜᱼᱟ ᱛᱚᱠᱷᱚᱱ ᱫᱚ ᱟᱢ ᱫᱚᱢ ᱯᱟᱲᱦᱟᱣ ᱦᱚᱪᱚ ᱠᱚ ᱜᱮᱭᱟ᱾ ᱟᱫᱚ ᱱᱚᱣᱟ ᱡᱤᱱᱤᱥ ᱟᱹᱰᱤ ᱱᱟᱯᱟᱭ ᱱᱟᱯᱟᱭ ᱜᱮᱭᱟ ᱡᱮ ᱟᱢ ᱡᱚᱠᱷᱚᱱ ᱵᱟᱢ ᱯᱟᱲᱦᱟᱣ ᱦᱚᱪᱚ ᱫᱟᱲᱮᱶ ᱠᱚᱶᱟ ᱪᱮᱠᱟ ᱛᱮ ᱠᱚ ᱩᱱᱠᱩ ᱫᱚᱠᱚ ᱟᱹᱥᱩᱞᱚᱜᱼᱟ, ᱟᱫᱚ ᱟᱹᱰᱤ ᱱᱟᱯᱟᱭ ᱠᱟᱛᱷᱟ᱾ ᱛᱟ ᱟᱢ ᱱᱚᱣᱟ ᱵᱤᱡᱽᱱᱮᱥ ᱠᱟᱛᱮᱜ ᱮᱢ ᱯᱟᱲᱦᱟᱣ ᱚᱪᱚᱭᱮᱫ ᱠᱚᱣᱟ ᱱᱚᱣᱟ ᱦᱚᱸ ᱟᱹᱰᱤ ᱢᱚᱸᱡᱽ ᱤᱧ ᱟᱹᱭᱠᱟᱹᱣ ᱠᱮᱫᱟ᱾ ᱟᱨ ᱱᱚᱝᱠᱟ ᱜᱮ ᱡᱟᱹᱨᱩᱲ ᱜᱮ᱾ ᱟᱪᱪᱷᱟ ᱟᱯᱮ ᱥᱮᱫ ᱫᱚ ᱚᱱᱟ ᱡᱚᱸᱰᱨᱟ ᱠᱚᱠᱚ ᱪᱟᱥ ᱵᱟᱲᱟᱭᱟ ᱥᱮ ᱵᱟᱠᱚ ᱪᱟᱥ ᱵᱟᱲᱟᱭᱟ?
ᱦᱮᱸ ᱚᱱᱟᱞᱤᱧ ᱮᱨ ᱠᱟᱜᱼᱟ, ᱵᱩᱫᱟᱢ ᱵᱚᱫᱟᱢ ᱠᱚᱞᱤᱧ ᱮᱢ ᱟᱠᱟ ᱟᱜᱼᱟ ᱡᱚᱱᱰᱨᱟ ᱠᱚ,
ᱟᱪᱪᱷᱟ ᱟᱪᱪᱷᱟ ᱟᱞᱮ ᱥᱮᱫ ᱵᱟᱨᱮᱛᱮ ᱢᱤᱫ ᱵᱟᱨ ᱠᱟᱛᱷᱟ ᱦᱟᱸᱜ ᱤᱧ ᱞᱟᱹᱭ ᱟᱢᱟ ᱯᱷᱤᱨ ᱟᱨᱦᱚᱸ ᱟᱢ ᱞᱟᱹᱭ ᱛᱟᱞᱟᱝᱼᱟ᱾ ᱡᱮ ᱟᱞᱮᱥᱮᱫ ᱡᱚᱠᱷᱚᱱᱮᱢ ᱧᱮᱞᱟ ᱛᱚᱠᱷᱚᱱ ᱟᱞᱮᱥᱮᱫ ᱫᱚ ᱞᱟᱦᱟ ᱨᱮᱫᱚ ᱡᱚᱸᱱᱰᱨᱟ ᱪᱟᱥ ᱵᱟᱨᱮ ᱛᱮᱜᱮ ᱦᱟᱸᱜ ᱞᱟᱹᱭ ᱟᱢ ᱯᱷᱤᱨ ᱟᱢ ᱞᱟᱹᱭ ᱛᱟᱞᱟᱝᱼᱟ᱾ ᱟᱨ ᱟᱞᱮ ᱥᱮᱫ ᱫᱚ ᱦᱟᱸᱜ ᱠᱚ ᱤᱭᱟᱹᱭᱟ ᱢᱮᱱᱠᱷᱮᱫ ᱫᱚ ᱚᱱᱟ ᱠᱚ ᱪᱩᱨᱩᱡ ᱤᱫᱤᱭᱟ ᱦᱟᱸᱜ ᱟᱫᱚ ᱢᱮᱱᱠᱷᱟᱱ ᱡᱚᱛᱚ ᱠᱟᱹᱴᱤᱡ ᱠᱟᱹᱴᱤᱡ ᱦᱟᱸᱜ ᱫᱟᱨᱮᱼᱟ ᱠᱟᱹᱴᱤᱡ ᱠᱟᱹᱴᱤᱡ ᱢᱮᱱ ᱠᱟᱛᱮᱫ ᱫᱚ ᱵᱚᱞᱮ ᱛᱷᱚᱲᱟ ᱡᱟᱱᱟᱢ ᱧᱚᱜᱚᱜᱼᱟ᱾ ᱟᱫᱚ ᱤᱱᱟᱹ ᱵᱟᱫᱽ ᱚᱱᱟ ᱫᱚᱠᱚ ᱯᱩᱣ ᱟᱜ ᱯᱩᱣ ᱟᱜ ᱢᱮᱱ ᱠᱟᱛᱮᱫ ᱫᱚ ᱚᱱᱟ ᱫᱚ ᱦᱟᱥᱟ ᱠᱚ ᱡᱟᱣᱨᱟᱜᱼᱟ ᱨᱮᱦᱮᱫ ᱨᱮ ᱡᱮᱢᱚᱱ ᱨᱮᱦᱮᱫ ᱠᱮᱴᱮᱡᱚᱜ᱾ ᱟᱫᱚ ᱤᱱᱟᱹ ᱵᱟᱫ ᱫᱚ ᱦᱟᱸᱜ ᱮᱠᱷᱚᱱ ᱞᱟᱹᱴᱩᱣᱟᱜ ᱟᱹᱥᱩᱞᱚᱜᱼᱟ ᱟᱫᱚ ᱫᱟᱜ ᱠᱚ ᱮᱢ ᱵᱟᱲᱟᱜ ᱜᱮᱭᱟ ᱠᱚ ᱫᱟᱜ ᱥᱮᱨᱢᱟ ᱫᱟᱜ᱾ ᱡᱟᱜᱮ ᱧᱟᱢ ᱵᱟᱲᱟᱣᱟᱜ ᱜᱮᱭᱟ ᱟᱫᱚ ᱥᱟᱦᱟᱨ ᱠᱚᱦᱚᱸ ᱠᱚ ᱞᱟᱜᱟᱣᱟᱜ ᱜᱮᱭᱟ ᱩᱱ ᱥᱚᱢᱚᱭ ᱜᱮ ᱯᱳᱥ ᱥᱚᱢᱚᱭ ᱜᱮ ᱦᱟᱸᱜ᱾ ᱟᱫᱚ ᱤᱱᱟᱹ ᱦᱩᱭ ᱞᱮᱱᱠᱷᱟᱱ ᱫᱚ ᱢᱮᱛᱟᱜ ᱢᱮ ᱥᱟᱹᱛ ᱮᱱᱟ ᱢᱤᱫ ᱫᱷᱚᱢ ᱮᱢ ᱯᱩ ᱞᱮᱠᱷᱟᱡ ᱥᱮ ᱢᱤᱫ ᱫᱷᱚᱢ ᱥᱮ ᱵᱟᱨ ᱫᱷᱚᱢ ᱛᱤᱱᱟᱹᱜ ᱫᱷᱚᱢ ᱠᱚ ᱯᱩᱭᱟ ᱦᱟᱸᱜ᱾ ᱵᱩᱞ ᱫᱟᱲᱮᱭᱟᱜᱼᱟ ᱟᱫᱚ ᱟᱢ ᱜᱮ ᱦᱟᱸᱜ ᱞᱟᱹᱭ ᱛᱟᱞᱟᱝ ᱢᱮ ᱚᱱᱟ ᱠᱚ ᱵᱟᱨᱮᱛᱮ ᱟᱢ ᱪᱮᱜ ᱞᱮᱠᱟᱢ ᱪᱟᱥᱟ ᱡᱚᱸᱰᱨᱟ ᱜᱤ?
ᱦᱩᱸ ᱦᱮᱸ ᱟᱞᱤᱧ ᱤᱧ ᱟᱞᱤᱧ ᱫᱚ ᱵᱟᱨ ᱫᱚᱢ ᱞᱤᱧ ᱯᱩᱣᱟᱜᱼᱟ ᱩᱥᱠᱮ ᱯᱚᱨᱮ ᱞᱤᱧ ᱵᱟᱹᱜᱤᱭᱟᱜᱼᱟ, ᱩᱥᱠᱮ ᱯᱚᱨᱮ ᱜᱮ ᱟᱫᱚ ᱢᱤᱫ ᱠᱟᱹᱴᱤᱡ ᱟᱨ ᱟᱨ ᱢᱤᱫ ᱠᱟᱹᱴᱤᱡ ᱦᱟᱨᱟᱱᱚᱜ ᱮᱱᱜᱤ ᱩᱱ ᱫᱚᱞᱤᱧ ᱟᱨ ᱯᱮ ᱫᱚᱢ ᱞᱤᱧ ᱯᱷᱩᱜᱚᱜᱼᱟ, ᱟᱨ ᱢᱤᱫ ᱫᱚᱢ ᱞᱤᱧ ᱯᱩᱣᱟᱜᱼᱟ, ᱥᱟᱨ ᱠᱚ ᱮᱢ ᱵᱟᱲᱟ ᱠᱟᱛᱮ ᱟᱨᱞᱤᱧ ᱚᱥᱠᱮ ᱯᱚᱨᱮ ᱫᱚᱞᱤᱧ ᱵᱟᱜᱤ ᱩᱛᱟᱹᱨᱟ, ᱩᱥᱠᱮ ᱵᱟᱫ ᱫᱚ
ᱦᱮᱸ ᱟᱹᱰᱤ ᱱᱟᱯᱟᱭ ᱟᱨ ᱟᱹᱰᱤ ᱱᱟᱯᱟᱭ ᱠᱟᱛᱷᱟᱢ ᱞᱟᱹᱭ ᱠᱮᱜᱼᱟ ᱡᱮ ᱱᱚᱣᱟ ᱚᱱᱟ ᱪᱟᱥ ᱵᱟᱨᱮᱛᱮ ᱡᱚᱸᱰᱨᱟ ᱡᱚᱠᱷᱚᱱ ᱦᱟᱸᱜ ᱤᱧ ᱪᱟᱥᱟ ᱛᱚ ᱤᱧ ᱦᱚᱸ ᱱᱚᱝᱠᱟ ᱜᱤᱧ ᱪᱟᱥᱟ᱾ ᱟᱫᱚ ᱚᱱᱠᱟ ᱧᱮᱞ ᱠᱟᱱᱟ ᱡᱮ ᱢᱤᱫ ᱵᱟᱨ ᱡᱚᱸᱰᱨᱟ ᱦᱚᱸᱧ ᱧᱮᱞ ᱠᱟᱫᱟ ᱞᱟᱦᱟ ᱨᱮᱧ ᱫᱤᱥᱟᱹᱭ ᱫᱟ ᱟᱞᱮ ᱦᱚᱸᱞᱮ ᱪᱟᱥᱮᱜ ᱠᱟᱱ ᱛᱟᱦᱮᱸᱱ ᱛᱮ ᱞᱟᱦᱟᱛᱮ ᱟᱹᱰᱤ ᱠᱟᱡᱟᱠ ᱞᱮ ᱪᱟᱥᱮᱫ ᱠᱟᱱ ᱛᱟᱦᱮᱱ ᱡᱚᱸᱰᱨᱟ ᱠᱚᱫᱚ᱾ ᱟᱫᱚᱧ ᱫᱤᱥᱟᱹᱭ ᱫᱟ ᱡᱮ ᱢᱤᱫ ᱵᱟᱨ ᱡᱚᱱᱰᱨᱟ ᱦᱮᱸᱫᱮ ᱦᱮᱸᱫᱮ ᱛᱟᱦᱮᱱᱚᱜ ᱠᱟᱱ ᱛᱟᱦᱮᱱᱟ ᱥᱮ ᱟᱹᱰᱤ ᱡᱩᱫᱟᱹ ᱨᱚᱝ ᱛᱟᱦᱮᱱᱚᱜ ᱠᱟᱱ ᱛᱟᱦᱮᱱᱟ ᱟᱫᱚ ᱟᱢ ᱚᱱᱠᱟᱱᱟᱜ ᱡᱚᱸᱰᱨᱟᱢ ᱧᱮᱞ ᱵᱟᱲᱟ ᱚᱱᱠᱟ ᱡᱮ ᱟᱰᱤ ᱦᱮᱸᱫᱮ ᱦᱮᱸᱫᱮ᱾
ᱦᱮᱸ᱾ ᱟᱞᱤᱧ ᱜᱮᱞᱤᱧ ᱮᱸ ᱨᱚᱦᱚᱭ ᱨᱚᱦᱚᱭᱮᱫᱟ ᱥᱮ ᱛᱚ ᱚᱱᱟ ᱛᱩᱫᱩᱜ ᱠᱟᱱ ᱛᱟᱞᱤᱧ ᱜᱮᱭᱟ᱾
ᱟᱪᱪᱷᱟ᱾ ᱟᱫᱚ ᱚᱱᱠᱟᱞᱤᱧ ᱧᱮᱞ ᱵᱟᱲᱟᱣ ᱠᱟᱫ ᱛᱮᱞᱤᱧ ᱢᱮᱱᱫᱟ ᱱᱚᱣᱟ ᱫᱚ ᱚᱠᱟᱞᱮᱠᱟ ᱱᱚᱣᱟ ᱫᱚ ᱟᱹᱰᱤ ᱦᱮᱸᱫᱮ ᱛᱟᱦᱮᱱᱟ ᱢᱤᱫᱴᱮᱡ ᱫᱚ ᱵᱚᱞᱮ, ᱟᱹᱰᱤ ᱡᱟᱹᱥᱛᱤ ᱡᱟᱥᱛᱤ ᱡᱚᱠᱷᱚᱱᱮᱢ ᱪᱟᱥᱟ ᱛᱚ ᱚᱱᱟᱨᱮ ᱵᱚᱞᱮ ᱢᱤᱫ ᱵᱟᱨ ᱫᱚ ᱚᱱᱠᱟ ᱛᱟᱦᱮᱱ ᱜᱮᱭᱟ ᱥᱮᱢ ᱢᱮᱱ ᱠᱮᱭᱟ ᱢᱤᱫ ᱵᱟᱨ ᱥᱮ ᱵᱚᱞᱮ ᱢᱤᱫᱴᱮᱱ ᱫᱚ ᱛᱟᱦᱮᱱ ᱜᱮᱛᱟᱢ ᱜᱮᱭᱟ ᱵᱚᱞᱮ ᱚᱱᱟ ᱦᱮᱸᱫᱮᱭᱟᱜ ᱫᱚ᱾ ᱟᱫᱚ ᱚᱱᱟᱫᱚ ᱵᱟᱹᱞᱤᱧ ᱞᱟᱹᱭ ᱫᱟᱲᱮᱜᱼᱟ ᱵᱚᱞᱮ ᱪᱤᱠᱟᱛᱮ ᱱᱚᱣᱟ ᱦᱩᱭᱩᱜ ᱠᱟᱱᱟ ᱪᱤᱠᱟᱛᱮ ᱵᱟᱝ᱾ ᱟᱪᱪᱷᱟ ᱡᱚᱸᱰᱨᱟ ᱥᱟᱶ ᱥᱟᱶ ᱥᱟᱶᱛᱮ ᱟᱨᱦᱚᱸ ᱡᱟᱹᱲᱤ ᱠᱚ ᱟᱹᱰᱤ ᱡᱟᱹᱥᱛᱤ ᱠᱚ ᱪᱟᱥ ᱵᱟᱲᱟᱭ ᱜᱮᱭᱟ ᱥᱮ ᱚᱱᱟ ᱞᱟᱛᱟᱨ ᱨᱮ ᱟᱨᱦᱚᱸ ᱚᱱᱟ ᱡᱮᱭᱥᱮ ᱜᱷᱟᱸᱜᱽᱨᱟ ᱠᱚᱦᱚᱸ ᱠᱚ ᱪᱟᱥ ᱜᱮᱭᱟ ᱚᱱᱟ ᱡᱚᱸᱰᱨᱟ ᱫᱟᱨᱮ ᱨᱮ ᱱᱟᱲᱤ ᱵᱟᱲᱟ ᱠᱚᱜᱼᱟ, ᱟᱨ ᱤᱱᱟᱹ ᱞᱟᱛᱟ ᱞᱟᱛᱟᱨ ᱨᱮᱜᱮ ᱟᱨᱦᱚᱸ ᱟᱭᱢᱟ ᱰᱷᱮᱨ ᱠᱟᱱ ᱞᱟᱹᱲ ᱡᱤᱱ ᱱᱟᱹᱲᱤ ᱡᱤᱱᱤᱥ ᱠᱚ ᱪᱟᱥ ᱵᱟᱲᱟᱭ ᱜᱮᱭᱟ᱾ ᱟᱫᱚ ᱟᱢ ᱪᱮᱫ ᱠᱚ ᱪᱟᱥ ᱵᱟᱲᱟᱣ ᱟᱠᱟᱫ ᱱᱟᱹᱲᱤ ᱡᱤᱥ ᱞᱟᱛᱟᱨ ᱚᱱᱟ ᱠᱚ ᱵᱟᱨᱮᱛᱮ ᱢᱤᱫ ᱵᱟᱨᱛᱷᱟ ᱦᱟᱸᱜ ᱞᱟᱹᱭ ᱛᱟᱞᱟᱝ ᱢᱮ?
ᱜᱷᱟᱸᱜᱽᱨᱟ ᱠᱚ ᱫᱟᱝ ᱵᱩᱫᱤ ᱠᱚ ᱼ ᱮᱡᱽ ᱟᱨᱚ ᱟᱭᱢᱟ ᱨᱚᱠᱚᱢ ᱢᱮᱱᱟᱜᱼᱟ᱾ ᱚᱱᱟ ᱠᱚᱫᱚ ᱵᱟᱞᱤᱧ ᱤᱱᱟᱹᱜ ᱵᱟᱞᱤᱧ ᱪᱟᱥ ᱟᱠᱟᱫᱟ ᱛᱚ ᱠᱷᱟᱞᱤ ᱜᱷᱟᱸᱜᱽᱨᱟ ᱟᱨ ᱫᱟᱝ ᱵᱩᱫᱤ ᱫᱚᱞᱤᱧ ᱡᱚᱸᱱᱰᱨᱟ ᱨᱟᱛᱟᱨ ᱫᱚᱞᱤᱧ ᱪᱟᱥ ᱟᱠᱟᱜ ᱜᱮᱭᱟ᱾
ᱦᱮᱸ ᱟᱪᱷᱟ ᱟᱰᱤ ᱱᱟᱯᱟᱭ᱾
ᱟᱨ ᱚᱱᱟ ᱚᱱᱟ ᱚᱱᱟ ᱠᱚ ᱪᱟᱵᱟ ᱯᱚᱨᱮ ᱡᱚᱸᱱᱰᱨᱟ ᱠᱚ - ᱠᱚᱞᱤᱧ ᱜᱚᱜ ᱵᱟᱲᱟ ᱯᱚᱨᱮ ᱫᱚ ᱵᱷᱤᱱᱰᱤ ᱠᱚ ᱵᱤᱞᱟᱛᱤ ᱠᱚ ᱼ
ᱦᱮᱸ
ᱚ ᱟᱨ ᱢᱟᱨᱤᱪ ᱠᱚ ᱟᱭᱢᱟ ᱠᱚ ᱟᱨᱚ ᱟᱭᱢᱟ ᱨᱚᱠᱚᱢᱟᱜ ᱞᱤᱧ ᱢᱤᱴᱟᱹᱜ ᱢᱤᱴᱟᱹᱜ ᱞᱤᱧ ᱞᱟᱜᱟᱣ ᱠᱮᱜ ᱜᱤ᱾
ᱟᱪᱷᱟ ᱟᱹᱰᱤ ᱱᱟᱯᱟᱭ ᱟᱫᱚ
ᱚ ᱚᱱᱟ ᱦᱚᱢ ᱠᱟᱹᱴᱤᱡ ᱠᱟᱹᱴᱤᱡ ᱦᱟᱨᱟ ᱞᱮᱱ ᱜᱤ ᱩᱥᱠᱮ ᱯᱚᱨᱮ ᱜᱮᱞᱤᱧ ᱼ ᱯᱩ ᱵᱟᱲᱟᱣᱟᱜ ᱜᱮᱭᱟ ᱩᱥᱠᱮ ᱵᱟᱫ ᱫᱚ ᱫᱟᱜ ᱤᱧ ᱯᱟᱴᱟᱣ ᱤᱫᱤᱜᱮᱞᱤᱧ ᱛᱟᱦᱮᱱᱟ᱾ ᱢᱤᱫ ᱡᱮᱠᱷᱟᱹ ᱞᱤᱧ ᱯᱩᱭᱟ ᱢᱤᱫ ᱡᱮᱠᱷᱟᱹ ᱞᱤᱧ ᱠᱟᱞᱤᱧ ᱚᱱᱟ ᱠᱚᱫᱚ ᱞᱤᱧ ᱯᱩ ᱠᱮᱜ ᱜᱤ ᱟᱨᱼ ᱦᱳᱭ ᱫᱟᱜ ᱯᱟᱴᱟᱣ ᱛᱮᱜᱮᱞᱤᱧ ᱛᱟᱦᱮᱱᱟ ᱦᱮᱢᱟᱞ ᱜᱮᱞᱤᱧ ᱫᱚᱦᱚᱭᱟ᱾ ᱵᱟᱞᱤᱧ ᱨᱚᱦᱚᱲ ᱦᱚᱪᱚᱼ
ᱟᱨ ᱪᱟᱥᱵᱟᱥ ᱦᱚᱲ ᱫᱚ ᱚᱱᱮ ᱠᱚ ᱢᱮᱱᱟ ᱥᱤᱭᱳᱜ ᱠᱚᱦᱚ ᱚᱱᱟ ᱠᱚᱨᱮ ᱠᱚ ᱞᱟᱹᱠᱛᱤ ᱜᱮᱭᱟ, ᱟᱨ ᱱᱤᱛ ᱼ ᱱᱮᱛᱟᱨ ᱠᱟᱛᱮ ᱫᱚ ᱡᱚᱠᱷᱚᱱ ᱠᱟᱹᱴᱤᱡᱚᱜ ᱡᱟᱜᱟᱨᱮᱢ ᱪᱟᱥ ᱟᱠᱟ ᱠᱷᱡ ᱫᱚ ᱚᱱᱟ ᱥᱤᱭᱳᱜ ᱫᱚ ᱩᱱᱟᱹ ᱞᱟᱹᱠᱛᱤ ᱵᱟᱹᱱᱩᱜᱼᱟ, ᱢᱮᱱ ᱠᱟᱛᱷᱟ ᱚᱱᱟ ᱼ ᱠᱩᱰᱤ ᱛᱮᱦᱚᱸ ᱞᱟ ᱠᱟᱛᱮ ᱮᱢ ᱤᱭᱟᱹ ᱫᱟᱲᱮᱭᱟᱜ ᱜᱮᱭᱟ ᱱᱚᱶᱟ ᱦᱚᱸ ᱟᱹᱰᱤ ᱱᱟᱯᱟᱭ ᱠᱟᱛᱷᱟ ᱠᱟᱱᱟ ᱟᱫᱚ ᱟᱞᱤᱧ ᱫᱚ ᱦᱟᱸᱜ ᱱᱚᱜᱚᱭ ᱱᱤᱛᱼ ᱱᱤᱛ ᱫᱷᱟᱹᱵᱤᱡ ᱫᱚ ᱚᱱᱠᱟ ᱵᱟᱹᱞᱤᱧ ᱪᱟᱥ ᱵᱟᱲᱟᱣ ᱠᱟᱜᱼᱟ ᱢᱮᱱ ᱠᱟᱛᱮᱫ ᱫᱚ ᱵᱚᱞᱮ ᱟᱹᱞᱤᱧ ᱫᱚ ᱦᱟᱸᱜ ᱠᱟᱹᱴᱤᱡ ᱢᱟᱹᱴᱤᱡ ᱡᱮ ᱚᱱᱟ ᱩᱱ ᱥᱚᱢᱚᱭ ᱦᱟᱸᱜ ᱫᱷᱟᱹᱱᱤᱭᱟᱹ ᱠᱚᱞᱤᱧ ᱮᱞ ᱵᱟᱲᱟ ᱞᱮᱜᱼᱟ᱾ ᱫᱷᱟᱱᱤᱭᱟᱹ ᱼ ᱟᱨ ᱯᱟᱞᱚᱱ ᱟᱲᱟᱜ ᱚᱠᱟ ᱫᱚᱠᱚ ᱢᱮᱛᱟᱜ ᱠᱟᱱᱟ ᱟᱨ ᱯᱟᱨᱚᱱ ᱯᱟᱞᱚᱱ ᱟᱲᱟᱜ ᱱᱚᱶᱟ ᱠᱷᱩᱥ ᱱᱚᱣᱟ ᱡᱮᱞᱤᱧ ᱟᱹᱭᱠᱟᱹᱣ ᱠᱮᱫᱟ ᱚᱱᱟ ᱡᱚᱠᱷᱚᱱᱮᱢ ᱡᱚᱢᱟ ᱥᱮ ᱚᱱᱟ ᱜᱮᱫᱽ ᱞᱟᱜᱤᱫ ᱮᱢ ᱡᱚᱢᱟ ᱛᱤᱦᱤᱧ ᱯᱷᱤᱨ ᱚᱱᱟ ᱛᱚᱡ ᱫᱟᱜ ᱞᱟᱜᱟᱣᱟᱜ ᱢᱮ ᱚᱱᱟ ᱫᱚ ᱵᱟᱨ ᱫᱤᱱ ᱠᱷᱚᱱ ᱟᱨᱦᱚᱸ ᱞᱟᱹᱴᱩᱜ-ᱟ ᱟᱨᱦᱚᱸ ᱜᱮᱫᱽ ᱢᱮ ᱛᱷᱤᱨ ᱡᱚᱢ ᱢᱮ᱾ ᱟᱨ ᱦᱚᱸ ᱚᱝᱠᱟ ᱜᱮ ᱛᱚ ᱚᱱᱟ ᱟᱹᱰᱤ ᱱᱟᱯᱟᱭ ᱢᱮᱱᱟᱜ ᱠᱟᱫᱟ ᱡᱮ ᱚᱱᱟ ᱛᱷᱚᱲᱟ ᱜᱟᱱ ᱡᱟᱜᱟᱨᱮᱢ ᱮᱨᱟ ᱛᱚ ᱚᱸᱰᱮ ᱜᱮ ᱟᱭᱢᱟ ᱫᱤᱱᱮᱢ ᱡᱚᱢ ᱛᱤᱭᱟᱹᱜᱟ ᱛᱚ ᱱᱚᱣᱟ ᱟᱹᱰᱤ ᱱᱟᱯᱟᱭ ᱞᱤᱧ ᱵᱩᱡᱷᱟᱹᱣ ᱠᱟ ᱯᱟᱨᱚᱢ ᱱᱟ ᱨᱮᱭᱟᱜ ᱟᱨ ᱫᱩᱱᱭᱟᱹ ᱠᱚᱦᱚᱸ ᱚᱝᱠᱟ ᱜᱮ ᱮᱨ ᱟ ᱦᱩᱭ ᱞᱮᱱᱟ᱾ ᱟᱫᱚ ᱟᱵᱮᱱ ᱱᱚᱣᱟ ᱫᱷᱩᱱᱤᱭᱟᱹ ᱠᱚ ᱥᱮ ᱯᱟᱞᱚᱱ ᱟᱲᱟᱜ ᱠᱚᱵᱮᱱ ᱮᱨ ᱵᱟᱲᱟᱣ ᱠᱟᱜ-ᱟ ᱥᱮ ᱵᱟᱝ ᱚᱱᱟ ᱵᱟᱨᱮᱛᱮ ᱢᱤᱫ ᱵᱟᱨ ᱠᱟᱛᱷᱟ ᱠᱚ ᱦᱟᱸᱜ ᱞᱟᱹᱭ ᱵᱮᱱ
ᱚᱱᱟ ᱠᱚᱞᱤᱧ ᱟᱹᱞᱤᱧ ᱮᱨ ᱠᱟᱜ ᱜᱮᱭᱟᱞᱤᱧ᱾ ᱫᱷᱟ. ᱭᱟ. ᱯᱟᱞᱚᱠ ᱟᱲᱟᱜ, ᱟᱨᱚ ᱪᱮᱫ ᱠᱚ ᱢᱮᱛᱟ? ᱟᱨᱚ ᱟᱭᱢᱟ ᱨᱚᱠᱚᱢᱟᱜ ᱦᱚᱸ ᱞᱤᱧ ᱮᱨ ᱠᱟᱜ-ᱟ ᱜᱟᱡᱽᱨᱚᱠ ᱠᱚ
ᱟᱪᱪᱷᱟ ᱟᱹᱰᱤ ᱱᱟᱯᱟᱭ᱾ ᱟᱨ ᱞᱟᱦᱟᱛᱮ ᱤᱧᱤᱧ ᱫᱤᱥᱟᱹᱭ ᱫᱟ ᱡᱮ ᱟᱞᱮ ᱦᱚᱸ ᱚᱱᱟ ᱵᱮᱸᱜᱟᱲ ᱜᱚᱰᱟ ᱥᱮ ᱢᱮᱱᱠᱟ ᱵᱮᱸᱜᱟᱲ ᱠᱚᱞᱮ ᱮᱨ ᱠᱟᱜ ᱛᱟᱦᱮᱱᱟ ᱥᱮ ᱚᱱᱟ ᱠᱟᱹᱴᱤᱡ ᱧᱚᱜ ᱡᱟᱭᱜᱟ ᱢᱮᱱᱟᱜ ᱠᱟᱫᱟ ᱚᱸᱰᱮ ᱜᱮ ᱠᱷᱟᱹᱞᱤ ᱵᱮᱸᱜᱟᱲ ᱦᱚᱸ ᱪᱷᱚ ᱴᱮᱜ ᱜᱟᱱ ᱫᱟᱨᱮ ᱢᱮᱱᱟᱜ ᱠᱟᱫᱟ᱾ ᱟᱨᱮᱢ ᱢᱮᱱ ᱞᱮᱠᱷᱟᱱ ᱚᱱᱟ ᱤᱭᱟᱹ ᱪᱮᱫ ᱠᱚ ᱢᱮᱛᱟᱜ-ᱟ ᱚᱱᱟ ᱠᱩᱲᱼ ᱪᱟᱹ ᱥᱮ ᱵᱤᱞᱟᱹᱛᱤ ᱢᱮᱛᱟᱜ ᱠᱟᱱᱟ ᱚᱱᱟ ᱠᱚᱦᱚᱸ ᱢᱟᱹᱨᱤᱪ ᱠᱚᱦᱚᱸ ᱢᱮᱱᱟᱜ ᱠᱟᱜ ᱜᱮᱭᱟ᱾ ᱟᱨ ᱤᱱᱟᱹ ᱥᱟᱶ ᱥᱟᱶᱛᱮ ᱢᱤᱫ ᱟᱨᱚ ᱵᱷᱩᱴ ᱞᱮ ᱮᱨᱻ ᱞᱮᱼᱟ ᱢᱮᱱᱠᱷᱟᱱ ᱫᱚ ᱵᱚᱞᱮ ᱡᱟᱜᱮ ᱜᱟᱫᱟᱨ ᱡᱚᱢ ᱦᱩᱭᱩᱜ-ᱟ᱾ ᱟᱫᱚ ᱚᱱᱟ ᱦᱚᱸ ᱦᱩᱭ ᱵᱟᱲᱟ ᱞᱮᱱ ᱜᱮᱭᱟ ᱦᱟᱸᱜ ᱟᱲᱟᱜ ᱠᱚ ᱥᱤᱫ ᱵᱟᱲᱟ ᱦᱩᱭ ᱞᱮᱱᱟ ᱩᱱᱟᱹᱜ ᱚᱠᱛᱮ ᱨᱮ ᱟᱫᱚ ᱟᱲᱟᱜ ᱠᱚ ᱥᱤᱫ ᱠᱟᱛᱮ ᱥᱮ ᱚᱱᱟ ᱱᱤᱛᱚᱜ ᱜᱟᱫᱟᱨ ᱠᱚ ᱡᱚᱢ ᱵᱟᱲᱟᱭ ᱢᱮ ᱠᱚ ᱢᱮᱱᱟ ᱛᱤᱱᱟᱹᱜ ᱮᱢ ᱥᱤᱫᱟ ᱤᱱᱟᱹᱜ ᱜᱮ ᱡᱷᱟᱲᱚᱜ-ᱟ᱾ ᱚᱝᱠᱟ ᱠᱚ ᱞᱟᱹᱭᱟ ᱵᱚᱞᱮ ᱟᱨ ᱚᱝᱠᱟ ᱠᱟᱱ ᱜᱮᱭᱟ ᱟᱫᱚ ᱚᱱᱟ ᱛᱮᱞᱮ ᱥᱤᱫ ᱵᱟᱲᱟᱦᱟᱜ ᱛᱟᱦᱮᱱᱟ᱾ ᱟᱫᱚ ᱟᱢᱜᱮ ᱦᱟᱸᱜ ᱞᱟᱹᱭ ᱢᱮ ᱚᱱᱟ ᱠᱚ ᱡᱟᱜᱟ ᱨᱮ ᱟᱢ ᱵᱩᱴ ᱠᱚᱢ ᱪᱟᱥ ᱵᱟᱲᱟ ᱞᱮᱫ ᱛᱟᱞᱟᱝᱟ ᱥᱮ ᱵᱟᱝ?
ᱵᱩᱴ ᱫᱚ ᱵᱟᱹᱞᱤᱧ ᱪᱟᱥ ᱟᱠᱟᱫ-ᱟ᱾ ᱚᱱᱟ ᱫᱚ ᱟᱹᱞᱤᱧᱟᱜ ᱤᱱᱠᱟᱹ ᱦᱟᱥᱟ ᱵᱟᱱᱩᱜ ᱛᱟᱹᱞᱤᱧᱟ ᱥᱮ᱾
ᱦᱮᱸ
ᱚᱱᱟ ᱫᱚ ᱦᱟᱥᱟ ᱚᱱᱩᱥᱟᱨ ᱨᱮ ᱱᱟᱯᱟᱭ ᱫᱷᱟᱨᱟ ᱛᱮ ᱦᱟᱨᱟᱜ-ᱟ᱾
ᱟᱪᱷᱟ ᱦᱩᱸ ᱟᱹᱰᱤ ᱱᱟᱯᱟᱭ ᱟᱪᱪᱷᱟ ᱟᱹᱰᱤ ᱱᱟᱯᱟᱭ ᱠᱟᱛᱷᱟᱢ ᱞᱟᱹᱭ ᱠᱮᱼᱟ ᱟᱨ ᱟᱹᱰᱤ ᱱᱟᱯᱟᱭ ᱠᱟᱛᱷᱟᱢ ᱞᱟᱹᱭ ᱠᱮᱜ-ᱟ ᱟᱨ ᱵᱟᱹᱭ ᱵᱟᱹᱭᱛᱮ ᱚᱠᱛᱚ ᱠᱚᱦᱚᱸ ᱪᱟᱵᱟᱜ ᱠᱟᱱ ᱛᱟᱞᱟᱝᱟ ᱟᱨ ᱜᱟᱞᱢᱟᱨᱟᱣ ᱦᱚᱸ ᱮᱠᱟᱞ ᱜᱮ ᱵᱟᱝ ᱢᱩᱪᱟᱹᱫ ᱠᱟᱱ ᱛᱟᱞᱟᱝᱟ ᱟᱭᱢᱟ ᱰᱷᱮᱨ ᱱᱤᱛᱚᱜ ᱜᱟᱞᱢᱟᱨᱟᱣ ᱢᱮᱱᱟᱜ-ᱟ ᱾ ᱟᱫᱚ ᱱᱚᱠᱟ ᱜᱮ ᱟᱨᱦᱚᱸ ᱛᱚᱵᱮ ᱱᱟᱣᱟ ᱱᱟᱣᱟ ᱥᱟᱛᱟᱢ ᱤᱫᱤ ᱠᱟᱛᱮ ᱱᱚᱠᱟ ᱜᱮᱞᱟᱝ ᱜᱟᱞᱢᱟᱨᱟᱣᱟ ᱾ ᱥᱮ ᱪᱮᱫ ᱵᱮᱱ ᱪᱤᱠᱟᱹᱭᱟ ᱱᱤᱛᱚᱜ?
ᱦᱳᱭ
ᱪᱮᱫ ᱦᱚᱸ ᱵᱟᱵᱮᱱ ᱪᱤᱠᱟᱭ ᱠᱷᱟ ᱫᱚ ᱞᱟᱹᱭ ᱵᱮᱱ ᱛᱚᱵᱮ ᱮᱯ ᱨᱮᱜᱮ ᱛᱟᱦᱮᱱ ᱢᱮ ᱟᱞᱤᱧ ᱞᱤᱧ ᱠᱚᱞ ᱫᱟ ᱱᱤᱛᱚᱜ ᱾